ᱦᱮᱞᱳ ᱦᱚᱞᱳ ᱜᱚᱝᱠᱮ ᱦᱮᱸ ᱥᱟᱹᱜᱩᱱ ᱥᱮᱛᱟᱜ᱾
ᱦᱩᱸ ᱥᱟᱜᱩᱱ ᱥᱮᱛᱟᱜ
ᱮᱸᱪᱷᱟ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱟᱦᱞᱮ᱾
ᱦᱮᱸ ᱫᱟᱹᱛᱟᱹᱱᱤ ᱵᱟᱲᱟᱭ ᱦᱩᱭᱩᱜ ᱠᱟᱱᱟ ᱦᱟᱜ ᱱᱤᱛᱚᱜ ᱫᱚ᱾
ᱚ ᱟᱞᱮ ᱫᱚ ᱱᱚᱜᱼᱚᱭ ᱦᱮᱸ ᱡᱟᱹᱯᱤᱫ ᱠᱷᱚᱱᱟᱜ ᱵᱮᱨᱮᱫ ᱵᱟᱲᱟ ᱦᱩᱭᱱᱟ ᱛᱮᱦᱮᱧ ᱫᱚ ᱦᱟᱸᱜ ᱠᱟᱹᱴᱤᱡ ᱞᱮᱴ ᱧᱚᱜ ᱛᱮ ᱵᱮᱨᱮᱫ ᱦᱩᱭ ᱱᱟ᱾ ᱫᱚᱢᱮ ᱡᱟᱜ
ᱟᱪᱪᱷᱟ ᱟᱪᱪᱷᱟ
ᱧᱤᱫᱟᱹ ᱵᱮᱲᱟ ᱠᱟᱹᱴᱤᱡ ᱯᱟᱲ ᱦᱟᱣ ᱵᱟᱲᱟ ᱦᱳᱭᱚᱜ ᱠᱟᱱ ᱛᱟᱦᱮᱸ᱾ ᱥᱩᱨ ᱨᱮ ᱮᱠᱡᱟᱢ ᱢᱮᱱᱟᱜ ᱛᱚ᱾
ᱦᱮᱸ ᱦᱮᱸ ᱦᱮᱸ
ᱟᱫᱚ ᱚᱱᱟ ᱠᱚ ᱨᱮᱱᱟᱜ ᱛᱮᱭᱟᱨ ᱠᱚ ᱦᱟᱛᱟᱣ ᱵᱟᱲᱟ ᱦᱳᱭᱳᱜ ᱠᱟᱱ ᱛᱟᱦᱮ ᱱᱟ ᱟᱫᱚ ᱦᱟᱸᱜ ᱚᱱᱠᱟ ᱵᱟᱨᱚ ᱵᱟᱡᱮ ᱮᱠ ᱵᱟᱡᱮ ᱥᱮᱫ ᱡᱟᱯᱤᱫ ᱦᱩᱭ ᱮᱱᱟ ᱦᱟᱸᱜ ᱟᱫᱚ ᱦᱟᱜ ᱱᱚᱜᱼᱚᱭ ᱱᱤᱛᱚᱜ ᱦᱟᱸᱜ ᱟᱨ ᱵᱷᱳᱨ ᱵᱷᱳᱨ ᱛᱮ ᱢᱟ ᱟᱨᱚ ᱫᱚ ᱢᱮ ᱡᱟᱹᱯᱤᱫ ᱥᱟᱱᱟ ᱠᱟᱱ ᱛᱟᱦᱮᱸᱡᱼᱟ ᱟᱪᱪᱷᱟ ᱚᱱᱟ ᱫᱚ ᱦᱟᱸᱜ ᱵᱨᱟᱥ ᱠᱚ ᱫᱚ ᱪᱮᱫ ᱦᱚᱸ ᱟᱣᱨᱤ ᱦᱳᱭᱳᱜᱼᱟ ᱱᱚᱜ-ᱚᱭ ᱵᱤᱪᱱᱟᱹ ᱠᱷᱚᱱᱟᱜ ᱜᱮ ᱦᱮᱸ ᱵᱤᱪᱷᱱᱟᱹ ᱠᱷᱚᱱᱟᱜ ᱦᱚᱸ ᱟᱣᱨᱤ ᱵᱮᱨᱮᱫ ᱦᱳᱭᱳᱜ-ᱟ ᱚᱱᱟ ᱜᱤᱛᱤᱡ ᱵᱟᱲᱟ ᱦᱩᱭ ᱠᱟᱱᱟ ᱦᱟᱜ
ᱟᱪᱪᱷᱟ ᱛᱚ ᱛᱤᱨᱮ ᱵᱤᱨᱤᱫ ᱵᱟᱲᱟ ᱦᱩᱭᱩᱜᱼᱟ ᱱᱟᱦᱟᱜ?
ᱱᱚᱳᱭ ᱱᱚᱜᱼᱚᱭ ᱦᱟᱜ ᱱᱤᱛᱚᱜ ᱜᱮ ᱛᱤᱱᱟᱹᱜ ᱵᱟᱡᱟᱣ ᱱᱟ ᱥᱟᱲᱮ ᱟᱴᱴᱟ ᱱᱚᱴᱟ ᱥᱮᱫ
ᱟᱪᱪᱷᱟ ᱟᱪᱪᱷᱟ
ᱟᱨ ᱦᱟᱸᱜ ᱫᱟᱠᱟ ᱠᱚ ᱫᱚ ᱦᱟᱸᱜ ᱦᱚᱞᱟ ᱨᱮᱱᱟᱜ ᱢᱮᱱᱟᱜ ᱜᱮᱭᱟ ᱦᱟᱸᱜ ᱚᱱᱟ ᱠᱚ ᱜᱮ ᱦᱟᱸᱜ ᱡᱚᱢ ᱵᱟᱲᱟᱭ ᱦᱩᱭᱩᱜ ᱛᱟᱦᱮᱱ ᱫᱚ᱾ ᱚᱱᱟ ᱠᱷᱟᱹᱛᱤᱨ ᱨᱮ ᱵᱟᱝ ᱤᱥᱤᱱ ᱵᱟᱲᱟ ᱦᱳᱭᱳᱜ ᱠᱟᱱᱟ ᱚᱱᱟ ᱠᱷᱟᱹᱛᱤᱨ ᱞᱚᱜᱚᱱ ᱧᱚᱜ ᱵᱟᱝ ᱵᱮᱨᱮᱫ ᱦᱩᱭ ᱟᱠᱟᱱᱟ ᱵᱨᱟᱥ ᱠᱟᱛᱮ ᱡᱚᱢ ᱵᱟᱲᱟ ᱞᱮ ᱠᱷᱟᱱ ᱜᱮ
ᱦᱮᱸ ᱛᱚ ᱜᱚᱝᱠᱮ ᱚᱠᱟ ᱞᱮᱠᱟ ᱱᱟᱯᱟᱭ ᱵᱟᱲᱟ ᱜᱮ?
ᱦᱳᱭ ᱦᱳᱭ ᱱᱤᱛᱚᱜ ᱫᱚ ᱱᱟᱯᱟᱭ ᱵᱟᱲᱟᱭ ᱜᱮ, ᱟᱢ ᱜᱮ ᱪᱮᱫ ᱞᱮᱠᱟ᱾
ᱟᱯᱱᱟᱨ ᱦᱚᱸ ᱵᱮᱥ ᱵᱟᱲᱟᱜ ᱜᱮ ᱱᱟᱜ
ᱟᱪᱪᱷᱟ, ᱵᱮᱥ ᱠᱟᱱ ᱜᱮᱛᱚ ᱵᱮᱥ ᱦᱮ ᱵᱟᱝ᱾
ᱦᱮᱸ ᱦᱮᱸ ᱦᱮᱸ
ᱛᱟᱦᱞᱮ ᱟᱯᱮ ᱥᱮᱫ ᱚᱱᱠᱟ ᱪᱮᱫ ᱞᱮᱠᱟ ᱥᱤᱛᱩᱝ ᱠᱟᱱᱟ ᱛᱟᱦᱮᱧ ᱟᱵᱚ ᱦᱟᱥᱟ ᱠᱚ
ᱛᱮᱦᱮᱧ ᱫᱚ ᱵᱟᱝ ᱮ ᱥᱤᱛᱩᱝ ᱮᱜᱼᱟ ᱦᱚᱞᱟ ᱫᱚᱢᱮ ᱥᱤᱛᱩᱝ ᱠᱟᱜᱼᱟ ᱛᱚ ᱚᱱᱟ ᱛᱮ ᱛᱮᱦᱮᱧ ᱫᱚ ᱵᱟᱝᱮ ᱥᱤᱛᱩᱝ ᱮᱼᱟ᱾
ᱛᱮᱦᱮᱧ ᱫᱚ ᱦᱟᱸᱜ ᱧᱮᱞ ᱢᱮ ᱦᱟᱸᱜ ᱫᱟᱜ ᱜᱟᱭ ᱛᱟᱨᱟ ᱥᱤᱧ ᱵᱮᱲᱟ ᱦᱟᱸᱜ ᱚᱱᱠᱟ ᱦᱟᱸᱜ ᱡᱩᱫᱤ ᱨᱤᱢᱤᱞ ᱨᱤᱢᱤᱞ ᱧᱮᱞ ᱚᱜ ᱱᱚᱦᱮ ᱵᱟᱝ?
ᱦᱮᱸ ᱦᱮᱸ
ᱫᱟᱜ ᱦᱚᱸ ᱫᱚᱨᱠᱟᱨ ᱥᱮ ᱪᱮᱫᱟᱜ ᱥᱮ ᱚᱲᱟᱜ ᱠᱚᱨᱮ ᱡᱚᱸᱰᱨᱟ ᱠᱚ ᱡᱚᱱᱰᱨᱟ ᱨᱟᱦᱮᱲ ᱠᱚᱠᱚ ᱮᱨ ᱵᱟᱲᱟ ᱟᱠᱟᱫᱟ᱾ ᱚᱱᱟ ᱠᱚ ᱡᱟᱛᱮ ᱚᱢᱚᱱᱚᱜ ᱢᱟ ᱵᱷᱟᱹᱜᱤ ᱧᱚᱜ ᱛᱮ ᱦᱩᱭᱩᱜ ᱢᱟ, ᱦᱮᱸ ᱵᱟᱝ? ᱟᱨ ᱥᱤᱛᱩᱝ ᱠᱷᱟᱡ ᱥᱤᱛᱩᱝ ᱜᱟᱠ ᱞᱮᱠᱷᱟᱡ ᱫᱚ ᱚᱱᱠᱟ ᱫᱚ ᱦᱟᱸᱜ ᱵᱟᱝ ᱜᱟᱱᱚᱜᱼᱟ ᱥᱮ?
ᱟᱨᱚ ᱟᱭᱢᱟ ᱦᱚᱲ ᱜᱮ ᱦᱟᱸᱜ ᱠᱷᱟᱱ ᱛᱚᱞᱟ ᱠᱚᱦᱚᱸ ᱵᱟᱝᱠᱚ ᱜᱤᱰᱤ ᱫᱟᱲᱭᱟᱜ ᱠᱟᱱᱟ ᱦᱟᱸᱜ᱾
ᱛᱚᱞᱟ ᱦᱚᱸ ᱵᱟᱠᱚ ᱮᱰᱤ ᱫᱟᱲᱮᱭᱟᱜ ᱠᱟᱱᱟ ᱪᱮᱫ ᱦᱚᱸ ᱱᱚᱣᱟ ᱜᱤᱲᱤᱼᱼ ᱮᱠᱷᱟᱱ ᱟᱹᱰᱤᱴᱟᱜ ᱜᱮ ᱱᱟᱯᱟᱭᱚᱜᱼᱟ ᱪᱟᱥᱵᱟᱥ ᱫᱤᱱ ᱦᱚᱸ ᱥᱮᱴᱮᱨᱚᱜ ᱠᱟᱱᱟ ᱛᱚ᱾
ᱦᱮ ᱵᱟᱠᱷᱟᱱ ᱫᱟᱜ ᱵᱟᱝᱠᱷᱟᱱ ᱡᱟᱞᱟ ᱛᱚ ᱟᱨ ᱵᱟᱵᱚᱱ ᱨᱚᱦᱚᱭ ᱫᱟᱲᱮᱭᱟᱜᱼᱟ ᱥᱮᱼᱼ
ᱟᱞᱮ ᱥᱮᱫ ᱫᱚ ᱦᱟᱸᱜ ᱠᱮᱱᱮᱞ ᱠᱚ ᱢᱮᱱᱟᱜᱼᱟ ᱠᱮᱱᱮᱞ ᱠᱚᱛᱮ ᱜᱮ ᱦᱟᱸᱜ ᱪᱟᱥᱼᱵᱟᱥ ᱫᱚ ᱦᱩᱭᱩᱜᱼᱟ ᱟᱫᱚ ᱡᱟᱦᱟᱸ ᱥᱮᱫ ᱠᱮᱱᱮᱞ ᱠᱚᱼᱼ ᱡᱩᱫᱤ ᱟᱯᱮ ᱠᱚᱥᱮᱡ, ᱠᱮᱱᱮᱞ ᱠᱚ ᱢᱮᱱᱟᱜ ᱟᱥᱮ ᱵᱟᱝ ᱛᱟᱦᱚᱞᱮ?
ᱟᱞᱮ ᱥᱮᱫ ᱫᱚ ᱠᱮᱱᱮᱞ ᱠᱚᱫᱚ ᱱᱟᱦᱟᱜ ᱵᱟᱹᱱᱩᱜ ᱟᱠᱟᱜᱼᱟ ᱱᱟᱹᱭ ᱠᱚ ᱢᱮᱱᱟᱜ ᱟᱠᱟᱜᱼᱟ᱾
ᱚᱻ, ᱢᱟᱱᱮ ᱱᱟᱹᱭ ᱫᱟᱜ ᱦᱚᱸ ᱠᱟᱹᱴᱤᱡ ᱡᱩᱫᱤ ᱠᱮᱱᱮᱞ ᱛᱮᱼᱼ ᱟᱹᱰᱤ ᱱᱟᱯᱟᱭ ᱠᱚᱜᱼᱟ ᱱᱟᱹᱭ ᱫᱟᱜ ᱠᱷᱟᱱ ᱫᱚ ᱟᱨᱚ ᱛᱤᱱᱟᱹᱜ ᱥᱟᱺᱜᱤᱧ ᱨᱮ ᱱᱟᱹᱭ ᱠᱚ ᱢᱮᱱᱟᱜ ᱛᱟᱯᱮᱭᱟ? ᱚᱸᱰᱮ ᱠᱷᱚᱡ ᱟᱨᱚ ᱫᱟᱜ ᱠᱚᱼᱼ ᱠᱚᱢ ᱟᱹᱜᱩᱭᱟ ᱢᱮᱥᱤᱱ ᱞᱟᱜᱟᱣᱟᱢ ᱟᱨ ᱠᱮᱱᱮᱞ ᱫᱟᱜ ᱠᱷᱟᱱ ᱫᱚ ᱪᱮᱫᱼᱼ ᱠᱷᱮᱛ ᱠᱷᱮᱛ ᱛᱮᱜᱮ ᱪᱟᱞᱟᱜ ᱛᱟᱢᱟ ᱠᱟᱹᱴᱤᱡ ᱜᱟᱱᱼᱼ ᱞᱟᱜᱟ ᱠᱮᱫᱟᱢ ᱯᱟᱭᱤᱯ ᱮᱢ ᱞᱟᱜᱟ ᱠᱮᱫᱟ ᱟᱨᱮᱢ ᱫᱟᱜ ᱮᱢ ᱟᱹᱜᱩ ᱠᱮᱫᱟ ᱵᱟᱥ᱾
ᱦᱩᱸ ᱟᱫᱚ ᱟᱞᱮ ᱫᱚ ᱱᱟᱦᱟᱜ ᱱᱟᱹᱭ ᱠᱷᱚᱱ ᱫᱟᱜ ᱨᱟᱠᱟᱵ ᱦᱩᱭᱩᱜ ᱛᱟᱞᱮᱭᱟ ᱡᱩᱫᱤ ᱱᱟᱦᱟᱜ ᱫᱟᱜ ᱠᱚ ᱠᱚᱢᱚᱜᱼᱟ ᱢᱟᱱᱮᱼᱼ ᱠᱷᱮᱛ ᱠᱚ ᱟᱸᱡᱮᱛᱚᱜ ᱜᱮᱭᱟ ᱠᱷᱟᱱ ᱩᱱ ᱫᱚ ᱱᱟᱹᱭ ᱠᱷᱚᱱ ᱫᱟᱜ ᱞᱮ ᱨᱟᱠᱟᱵ ᱜᱮᱭᱟ, ᱵᱚᱲᱚ ᱢᱮᱥᱤᱱ ᱞᱟᱜᱟᱣ ᱛᱟᱦᱮᱱᱟ᱾
ᱟᱪᱪᱷᱟ ᱟᱪᱪᱷᱟ, ᱱᱟᱯᱟᱭ ᱠᱟᱛᱟ ᱜᱮ ᱚᱱᱟ ᱦᱚᱸᱼᱼ ᱟᱨ ᱫᱟᱜ ᱵᱟᱭ ᱫᱟᱜ ᱠᱷᱟᱱ ᱠᱤ ᱵᱟᱢ ᱪᱟᱥ ᱵᱟᱥᱟ? ᱪᱟᱥᱵᱟᱥ ᱫᱚ ᱪᱟᱥᱵᱟᱥ ᱜᱮ ᱦᱩᱭᱩᱜ ᱜᱮᱭᱟ ᱵᱟᱠᱷᱟᱱ ᱫᱚᱼᱼ ᱪᱮᱫ ᱮᱢ ᱡᱚᱢᱟ, ᱵᱚᱪᱷᱚᱨ ᱫᱤᱱ ᱨᱮᱱᱟᱜ ᱪᱟᱥᱵᱟᱥ ᱢᱤᱫ ᱫᱷᱟᱣ ᱨᱮᱜᱤ ᱢᱤᱫ ᱫᱤᱱ ᱜᱮᱼᱼ ᱢᱤᱫ ᱢᱤᱫ ᱥᱮᱨᱢᱟ ᱠᱟᱛᱮ ᱪᱟᱥᱟ ᱮᱸ ᱵᱟᱝ
ᱦᱮᱸ ᱦᱮᱸ ᱟᱯᱮᱥᱮᱫ ᱫᱚ ᱛᱟᱦᱚᱞᱮ ᱪᱮᱫ ᱵᱟᱨ ᱫᱷᱟᱣ ᱠᱚ ᱨᱚᱦᱚᱭᱟ ᱥᱮ ᱢᱤᱫ ᱫᱷᱟᱣ ᱠᱚ ᱨᱚᱦᱚᱭᱟ?
ᱱᱚᱝᱠᱟ ᱦᱟᱸᱜ ᱟᱞᱮ ᱠᱚᱫᱚ ᱦᱟᱸᱜ ᱵᱟᱨ ᱫᱷᱟᱣ ᱜᱮᱞᱮ ᱨᱚᱦᱚᱭᱟ ᱚᱱᱠᱟ ᱦᱟᱸᱜ ᱠᱮᱱᱮᱞ ᱫᱟᱜ ᱠᱚ ᱢᱮᱱᱟᱜᱼᱟ ᱟᱨᱼᱼ ᱚᱱᱠᱟ ᱵᱩᱨᱩ ᱥᱩᱨ ᱠᱚᱨᱮ ᱠᱷᱮᱛ ᱠᱚ ᱢᱮᱱᱟᱜ ᱛᱟᱞᱮᱭᱟ ᱡᱷᱟᱨᱱᱟ ᱫᱟᱜ ᱠᱚᱦᱟᱸ ᱚᱱᱠᱟᱜᱮᱼᱼ ᱟᱞᱮ ᱥᱮᱫ ᱫᱚ ᱦᱚᱸ ᱟᱨ ᱟᱞᱮ ᱥᱮᱫ ᱫᱚ ᱡᱚᱢᱮ ᱠᱚ ᱡᱚᱸᱠ ᱠᱚ ᱢᱮᱱᱟᱜᱼᱼ ᱟᱯᱮᱥᱮᱫ ᱡᱚᱸᱠ ᱠᱚ ᱢᱮᱱᱟᱜ ᱠᱚᱣᱟ ᱥᱮ ᱵᱟᱝ ᱠᱟᱴᱟ ᱠᱚᱨᱮ ᱫᱚᱢᱮ ᱠᱚ ᱞᱟᱴᱷᱟᱜ ᱜᱮᱭᱟ᱾
ᱟᱞᱮᱥᱮᱫ ᱫᱚ ᱡᱚᱸᱠ ᱠᱚᱫᱚ ᱦᱟᱜ ᱵᱟᱹᱱᱩᱜ ᱟᱠᱟᱫ ᱠᱚᱣᱟ᱾
ᱛᱚ ᱚᱱᱟ ᱪᱟᱥ ᱜᱮ ᱠᱟᱹᱴᱤᱡ ᱯᱨᱚᱵᱽᱞᱮᱢ ᱛᱟᱞᱮ ᱤᱱᱟᱹᱜᱮ,
ᱟᱪᱪᱷᱟ ᱟᱞᱮᱥᱮᱫ ᱢᱮᱱᱟᱜ ᱠᱚᱣᱟ ᱦᱟᱸ ᱫᱚ ᱩᱱᱠᱩᱜ ᱜᱮ ᱠᱟᱹᱴᱤᱡᱼᱼ
ᱪᱟᱥᱟᱚᱨ ᱛᱟᱨᱯᱚᱨᱮ ᱫᱚ ᱥᱚᱵᱡᱤᱞ ᱞᱮ ᱪᱟᱥ ᱞᱟᱜᱟᱣ ᱟᱞᱮ᱾
ᱚ ᱛᱟᱦᱞᱮ ᱫᱚ ᱚᱱᱠᱟ ᱥᱚᱵᱡᱤ ᱠᱚᱛᱚ ᱵᱟᱝ ᱪᱟᱥ ᱵᱟᱲᱟ ᱦᱩᱭᱩᱜ ᱜᱮᱭᱟ᱾ ᱚᱱᱠᱟ ᱨᱚᱦᱚᱭ ᱵᱟᱲᱟᱜᱮ ᱵᱟᱨᱚ ᱢᱟᱥ ᱡᱩᱫᱤ ᱨᱚᱦᱚᱭ ᱥᱮᱫᱤ ᱱᱤᱨᱚᱱ ᱦᱚᱢ ᱨᱚᱦᱚᱭᱟ ᱟᱨ ᱟᱥᱟᱲ ᱦᱚᱸᱼᱼ ᱚᱠᱟ ᱠᱚᱨᱮ ᱫᱚ ᱢᱟᱱᱮ ᱠᱷᱮᱛ ᱠᱚ ᱚᱠᱟ ᱠᱚᱨᱮ ᱠᱷᱮᱛ ᱠᱚᱫᱚ ᱚᱠᱟ ᱠᱚᱨᱮ ᱯᱷᱟᱸᱠᱟ ᱛᱟᱦᱮᱸᱱᱟᱫᱚ
ᱚᱱᱟ ᱜᱚᱰᱟ ᱠᱚ ᱢᱤᱫᱴᱤᱡ ᱵᱟᱨᱭᱟ ᱢᱮᱱᱟᱜᱼᱟ ᱟᱫᱚ ᱚᱱᱟ ᱜᱚᱰᱟ ᱠᱚ ᱨᱮ ᱜᱮ ᱨᱚᱦᱚᱭ ᱵᱟᱲᱟᱭ ᱦᱩᱭᱩᱜᱼᱟ᱾
ᱟᱪᱪᱷᱟ ᱟᱪᱪᱷᱟ
ᱦᱩᱸ ᱟᱫᱚ ᱦᱟᱸᱜ ᱱᱚᱜᱼᱚᱭ ᱛᱚ
ᱫᱤᱱ ᱫᱤᱱ ᱛᱮ ᱥᱮ ᱧᱮᱞ ᱧᱮᱞ ᱛᱮ ᱟᱢᱵᱟᱵᱚᱛᱤ ᱥᱮᱴᱮᱨᱮᱱᱟ ᱟᱨ ᱟᱢᱵᱟᱵᱚᱛᱤ ᱥᱮᱱᱟᱜ ᱚᱲᱟᱜ ᱥᱮᱱ ᱪᱟᱞᱟᱜ ᱞᱟᱹᱜᱤᱫ ᱦᱩᱭᱩᱜ ᱠᱟᱱᱟ᱾ ᱚᱲᱟᱜ ᱥᱮ ᱱᱚᱸᱰᱮ ᱦᱟᱸᱜ ᱤᱧ ᱫᱚ ᱦᱟᱸᱜ ᱵᱟᱭᱨᱮ ᱥᱮᱨᱮᱧ ᱛᱟᱦᱮᱱᱟ ᱛᱚ ᱟᱫᱚ ᱦᱟᱸᱜ ᱱᱚᱸᱰᱮ ᱫᱚ ᱯᱤᱴᱷᱟᱹ ᱯᱷᱴᱚ ᱠᱚ ᱵᱟᱝ ᱜᱟᱱᱚᱜᱼᱟ ᱟᱨ ᱯᱤᱴᱷᱟᱹ ᱞᱮᱴᱚ ᱠᱚ ᱫᱚ ᱦᱟᱸᱜ ᱚᱠᱟ ᱠᱚ ᱨᱮ ᱵᱟᱡᱟᱨ ᱥᱟᱨ ᱠᱚᱨᱮ ᱫᱚ ᱚᱠᱟ ᱠᱚᱨᱮᱢ ᱪᱟᱞᱟᱜᱼᱟ᱾ ᱱᱚᱣᱟ ᱥᱩᱨ ᱥᱩᱯᱩᱨ ᱠᱚᱨᱮ ᱵᱤᱨ ᱠᱚ ᱦᱚᱸ ᱵᱟᱹᱱᱩᱜᱼᱟ᱾ ᱟᱨ ᱡᱟᱦᱟᱸᱞᱮᱠᱟ ᱠᱤᱨᱤᱧ ᱠᱟᱛᱮ ᱡᱚᱢᱟ ᱟᱫᱚ ᱦᱟᱸᱜ ᱱᱚᱣᱟ ᱵᱟᱡᱟᱨ ᱥᱟᱨ ᱠᱚᱨᱮ ᱫᱚ ᱯᱟᱛᱲᱟ ᱯᱤᱴᱷᱟᱹ ᱠᱚᱫᱚ ᱦᱟᱸᱜ ᱵᱟᱝ ᱠᱚ ᱫᱚᱠᱟᱱ ᱟᱠᱚ᱾
ᱟᱪ-ᱪᱷᱟ
ᱟᱫᱚ ᱚᱱᱟ ᱠᱷᱟᱹᱛᱤᱨ ᱜᱮ ᱦᱟᱸᱜ ᱟᱹᱰᱤ ᱫᱤᱱ ᱠᱚ ᱡᱤᱞ ᱠᱚ ᱵᱟᱝ ᱡᱚᱢ ᱦᱩᱭ ᱠᱟᱱᱟ᱾
ᱟᱪᱪᱷᱟ ᱯᱚᱨᱚᱵ ᱨᱮ ᱜᱮ ᱪᱟᱞᱟᱣ ᱠᱟᱛᱮ ᱛᱟᱦᱚᱼᱞᱮ ᱡᱚᱡᱚᱢ ᱵᱟᱲᱟᱭ ᱟᱹᱜᱩᱭ ᱦᱩᱭᱩᱜᱼᱟ ᱛᱟᱭ ᱛᱚ
ᱦᱳᱭ ᱦᱳᱭ ᱯᱚᱨᱚᱵᱽ ᱨᱮ ᱜᱮ ᱪᱟᱞᱟᱣ ᱠᱟᱛᱮ ᱡᱚᱢ ᱵᱟᱲᱟ ᱟᱹᱜᱩᱭ ᱦᱩᱭᱩᱜᱼᱟ ᱟᱨ ᱦᱤᱡᱩᱜ ᱦᱩᱭᱩᱜᱼᱟ᱾ ᱟᱨ ᱪᱟᱣᱞᱮ ᱠᱚ ᱦᱚᱸ ᱪᱟᱵᱟᱜ ᱠᱟᱱᱟ ᱚᱱᱟ ᱠᱚ ᱦᱚᱸ ᱟᱹᱜᱩᱭ ᱛᱚᱨᱟᱭ ᱦᱩᱭᱩᱜᱼᱟ᱾
ᱟᱪᱪᱷᱟ ᱟᱪᱪᱷᱟ ᱚ ᱱᱟᱯᱟᱭ ᱠᱟᱛᱷᱟ ᱜᱮ
ᱦᱩ ᱚᱱᱮ ᱵᱟᱝ ᱪᱟᱟᱞᱣ ᱨᱮ ᱦᱚᱸ ᱛᱚ ᱵᱟᱝ ᱜᱟᱱᱚᱜᱼᱟ ᱥᱮ ᱢᱤᱫ ᱢᱤᱫ ᱫᱷᱟ ᱜᱟᱱ ᱫᱚ ᱚᱲᱟᱜ ᱠᱚ ᱦᱤᱨᱤ ᱫᱚᱨ ᱠᱟᱨ ᱜᱮ᱾ ᱥᱟᱜᱤᱧ ᱫᱤᱥᱚᱢ ᱨᱮᱢ ᱛᱟᱦᱮᱱᱟ ᱢᱟᱱᱛᱮ ᱦᱩᱸ᱾ ᱛᱟᱦᱞᱮ ᱵᱨᱟᱥ ᱵᱟᱲᱟ ᱦᱩᱭ ᱮᱱᱟ ᱥᱮ ᱵᱟᱝ?
ᱦᱚᱸᱜᱼᱚᱭ ᱥᱮᱱᱚᱜ ᱠᱟᱱᱟ ᱟᱨ ᱠᱟᱹᱡ ᱵᱮᱨᱟᱥ ᱵᱟᱲᱟ ᱠᱚ
ᱟᱪᱪᱷᱟ ᱚᱠᱟ ᱥᱮᱫ ᱨᱮ ᱚᱲᱟᱜ ᱥᱮᱫ ᱥᱮ ᱚᱱᱛᱮ ᱵᱟᱹᱫᱽ ᱵᱟᱹᱭ ᱦᱟᱹᱲ ᱥᱮᱫ ᱨᱮ ᱥᱮ ᱢᱟᱴᱷ ᱠᱚᱥᱮᱡ᱾
ᱦᱮᱡ ᱦᱩᱭ ᱟᱠᱟᱱᱟ ᱟᱠᱷᱟᱱ ᱛᱚᱞᱟ ᱠᱚ ᱧᱮᱞ ᱵᱟᱲᱟ ᱦᱩᱭᱩᱜ ᱠᱟᱱᱟ ᱦᱟᱸᱜ᱾
ᱚ ᱛᱟᱦᱚᱞᱮ ᱟᱯᱮ ᱠᱚ ᱫᱚ ᱯᱮ ᱛᱚᱞᱟ ᱵᱟᱲᱟ ᱟᱠᱟᱜᱼᱟ᱾
ᱦᱮᱸ ᱡᱟᱱᱟᱢ ᱡᱟᱱᱟᱢ ᱜᱚᱫ ᱟᱠᱟᱱ ᱛᱟᱞᱮ ᱭᱟ᱾ ᱫᱟᱜ ᱡᱟᱹᱲᱤ ᱛᱟᱺᱜᱤ ᱨᱮ ᱜᱮ ᱢᱮᱱᱟᱜ ᱞᱮᱭᱟ ᱠᱷᱟᱱ ᱞᱮ ᱨᱚᱦᱚᱭ ᱜᱚᱫᱟ ᱟᱞᱮ ᱫᱚ ᱱᱟᱦᱟᱜ ᱟᱞᱮ ᱥᱮᱫ ᱫᱚᱠᱚ ᱨᱚᱦᱚᱭ ᱜᱚᱫᱟ᱾
ᱫᱟᱜ ᱡᱟᱹᱲᱤ ᱦᱳᱭ ᱫᱟᱜ ᱡᱟᱹᱲᱤ ᱞᱮᱠᱷᱟᱱ ᱫᱚ ᱦᱟᱸᱜ ᱞᱚᱜᱚᱱ ᱧᱚᱜ ᱯᱮ ᱨᱚᱦᱚᱭᱟ᱾ ᱟᱨ ᱟᱯᱮ ᱡᱮᱦᱮ ᱛᱩ ᱯᱮ ᱛᱚᱞᱟ ᱛᱚᱞᱟ ᱩᱛᱟᱹᱨ ᱟᱠᱟᱫᱟ ᱦᱮᱸ ᱵᱟᱝ?
ᱦᱮᱸ
ᱠᱤᱪᱷᱩ ᱜᱟᱱ ᱫᱚ ᱦᱟᱸᱜ ᱵᱟᱝ ᱫᱟᱜ ᱡᱟᱹᱲᱤ ᱨᱮ ᱦᱚᱸ ᱠᱤᱪᱷᱩ ᱜᱟᱱ ᱫᱚ ᱦᱟᱸᱜ ᱢᱟᱨᱟᱝ ᱫᱚ ᱢᱟᱨᱟᱝ ᱦᱟᱛᱟᱲ ᱚᱜ ᱜᱮᱭᱟ᱾ ᱟᱫᱚ ᱩᱱ ᱫᱚ ᱦᱟᱸᱜ ᱡᱩᱫᱤ ᱰᱷᱮᱨ ᱜᱮ ᱵᱟᱭ ᱫᱟᱜ ᱡᱟᱲᱤᱭᱟ ᱩᱱᱫᱚ ᱫᱟᱜ ᱡᱟᱸᱦᱟ ᱠᱟᱛᱮ ᱯᱟᱣᱟᱣ ᱨᱮᱱᱟᱜ ᱪᱮᱥᱴᱟᱭ ᱯᱮ ᱡᱟᱛᱮ ᱛᱚᱞᱟ ᱠᱚ ᱠᱚ ᱟᱨᱦᱚ ᱢᱟᱱᱮ ᱱᱟᱯᱟᱭ ᱠᱚᱡ ᱛᱮ ᱥᱮ ᱢᱚᱡᱽ ᱠᱚᱡ ᱛᱮ ᱦᱟᱨᱟᱜ ᱢᱟ
ᱦᱩᱸ ᱦᱩᱸ
ᱚᱱᱟ ᱠᱚᱜᱮ ᱟᱨ
ᱩᱻᱦᱩᱢ
ᱫᱚᱢᱮ ᱥᱤᱛᱩᱝ ᱠᱟᱱᱟ ᱛᱟᱦᱮᱸᱧ ᱦᱚ ᱤᱧ ᱢᱤᱫ ᱜᱷᱩᱤ ᱢᱟᱱᱮ ᱡᱷᱤᱡᱟ ᱥᱮᱞ ᱯᱤᱧᱪᱤ ᱠᱟᱛᱮ ᱧᱮᱞ ᱠᱮᱫᱟ᱾ ᱦᱩᱸ ᱫᱚᱢᱮ ᱥᱤᱛᱩᱝ ᱠᱟᱱᱟ ᱦᱟᱸᱜ ᱛᱮᱦᱤᱧ ᱫᱚ ᱦᱟᱸᱜ ᱟᱫᱚ ᱦᱟᱸᱜ ᱛᱮᱦᱮᱧ ᱫᱚ ᱚᱱᱠᱟ ᱪᱮᱫ ᱠᱚ ᱞᱟᱹᱭᱟ ᱠᱚᱞᱮᱡᱽ ᱠᱚ ᱦᱚᱸ ᱠᱚᱞᱮᱡᱽ ᱨᱮ ᱪᱮᱫ ᱪᱚᱝ ᱢᱮᱱᱟᱜ ᱠᱟᱫᱟ ᱦᱟᱜ ᱟᱫᱚ ᱠᱚᱞᱮᱡ ᱥᱮᱫ ᱪᱟᱞᱟᱜ ᱦᱩᱭᱩᱜᱼᱟ᱾ ᱱᱚᱜᱼᱚᱭ ᱦᱟᱜ ᱵᱮᱨᱮᱫ ᱵᱟᱲᱟ ᱠᱟᱛᱮ᱾ ᱮ ᱵᱮᱨᱮᱥ ᱵᱮᱨᱮᱫ ᱵᱮᱨᱮᱫ ᱠᱟᱛᱮᱜ ᱛᱩᱯᱩ ᱵᱟᱲᱟ ᱠᱟᱛᱮᱫ ᱪᱟᱞᱟᱜ ᱦᱩᱭᱩᱜᱼᱟ᱾ ᱦᱟᱸᱜ
ᱦᱩᱸ
ᱚᱱᱠᱟ ᱜᱮ ᱠᱚᱞᱮᱡᱽ ᱢᱟ ᱦᱤᱡᱩᱜ ᱥᱮᱱᱚᱜ ᱫᱤᱱᱟᱹᱢ ᱦᱤᱞᱳᱜ ᱜᱮ ᱦᱤᱡᱩᱜ ᱥᱮᱱᱚᱜ ᱦᱩᱭᱩᱜ-ᱟ᱾ ᱛᱚ ᱵᱮ ᱠᱮᱞᱟᱥ ᱠᱚ ᱫᱚ ᱟᱨᱟᱢᱵᱚ ᱠᱟᱱ ᱛᱟᱞᱮ ᱭᱟ ᱛᱚ ᱦᱟᱸᱜ ᱠᱮᱞᱟᱥ ᱠᱚ ᱪᱟᱞᱟᱣ ᱵᱟᱲᱟ ᱞᱮᱱ ᱦᱳᱭ ᱪᱟᱞᱟᱜ ᱦᱩᱭᱩᱜ ᱦᱳᱭ ᱦᱳᱭ ᱠᱚᱞᱮᱡᱽ ᱠᱤᱪᱷᱩ ᱫᱤᱱ ᱪᱷᱩᱴᱤ ᱛᱟᱦᱮᱸ ᱠᱟᱱᱟ ᱛᱚ ᱟᱨ ᱱᱚᱜᱚᱭ ᱦᱟᱜ ᱟᱨ ᱦᱚᱸ ᱜᱟᱯᱟ ᱢᱮᱭ ᱟᱨᱚ ᱪᱷᱩᱴᱤ ᱦᱟᱸᱜ ᱱᱚᱜᱼᱚᱭ ᱦᱜ ᱟᱢ ᱵᱟ ᱵᱚᱛᱤ ᱞᱟᱥᱟᱲᱦᱮᱫ᱾ ᱛᱮ ᱢᱤᱫ ᱫᱤᱱ ᱜᱟᱱ ᱪᱷᱩᱴᱤ ᱦᱟᱜ ᱠᱚ ᱮᱢᱚᱜᱼᱟ᱾
ᱦᱩᱸ ᱦᱩᱸ ᱛᱚ ᱵᱚᱭᱦᱟ ᱟᱯᱮ ᱥᱮᱫ ᱟᱵᱟᱵᱩᱛᱤ ᱚᱠᱟ ᱞᱮᱠᱟ ᱠᱚ ᱢᱟᱱᱟᱣ ᱜᱮᱭᱟ᱾
ᱢᱟᱱᱟᱣ ᱫᱚ ᱱᱟᱯᱟᱭ ᱜᱮ ᱠᱚ ᱢᱟᱱᱟᱣ ᱟᱠᱚ ᱯᱚᱨᱚᱵᱽ ᱠᱚ ᱦᱩᱭᱩᱜ ᱜᱮᱭᱟ ᱫᱚᱢᱮ ᱯᱟᱛᱟ ᱠᱚ ᱦᱩᱭᱩᱜ ᱜᱮᱭᱟ ᱟᱹᱰᱤ ᱨᱟᱹᱥᱠᱟᱹ ᱜᱮ ᱵᱩᱡᱷᱟᱹᱜᱼᱟ᱾
ᱟᱪᱪᱷᱟ ᱟᱪᱪᱷᱟ
ᱟᱹᱛᱩ ᱠᱚ ᱨᱮ ᱯᱮᱲᱟ ᱠᱚ ᱦᱚᱸ ᱢᱟᱱᱮ ᱡᱷᱚᱛᱚ ᱦᱚᱲ ᱠᱚ ᱱᱮᱣᱛᱟ ᱵᱟᱲᱟ
ᱟᱪᱪᱷᱟ
ᱟᱹᱰᱤ ᱨᱟᱹᱥᱠᱟᱹ ᱟᱹᱰᱤ ᱨᱟᱹᱥᱠᱟᱹ ᱨᱚᱢᱚᱡᱽ ᱜᱮ ᱢᱟᱱᱟᱣ ᱵᱟᱲᱟᱭ ᱟᱞᱮ ᱫᱚ᱾ ᱟᱯᱮ ᱫᱚ ᱛᱟᱦᱞᱮ ᱪᱮᱫ ᱞᱮᱠᱟ ᱯᱮ ᱢᱟᱱᱟᱣ ᱜᱮᱭᱟ᱾
ᱟᱞᱮ ᱥᱮᱫ ᱦᱚᱸ ᱨᱟᱹᱥᱠᱟᱹ ᱜᱮ ᱦᱩᱭᱩᱜᱼᱟ ᱦᱟᱜ
ᱨᱟᱹᱥᱠᱟᱹ ᱞᱮᱠᱷᱟᱡ ᱜᱮ ᱨᱟᱹᱥᱠᱟᱹ
ᱦᱩᱸ
ᱦᱤᱛᱳᱜ ᱨᱟᱹᱥᱠᱟᱹ ᱢᱮ ᱟᱨ ᱫᱩᱠ ᱵᱮᱲᱟ ᱨᱮ ᱨᱟᱹᱥᱠᱟᱹᱭᱟᱢ ᱚᱱᱟ ᱫᱚ ᱵᱷᱟᱹᱜᱤ ᱵᱟᱝ ᱜᱟᱱᱚᱜᱼᱟ᱾
ᱵᱷᱟᱜᱮ ᱵᱟᱭ ᱵᱟᱭ ᱵᱟᱭ ᱢᱟᱱᱟᱜ ᱟᱭ ᱦᱟᱜ
ᱦᱳᱭ ᱦᱳᱭ
ᱟᱨ ᱨᱟᱹᱥᱠᱟᱹ ᱨᱮ ᱜᱮ ᱨᱟᱹᱥᱠᱟᱹ ᱫᱚ᱾
ᱦᱩᱸ ᱡᱩᱫᱤ ᱦᱩᱞ ᱢᱟᱦᱟ ᱨᱮ ᱵᱚᱱ ᱨᱟᱹᱥᱠᱟᱹᱭᱟ ᱚᱱᱟ ᱫᱚ ᱟᱵᱚᱣᱟᱜ ᱩᱪᱤᱛ ᱵᱟᱝ ᱠᱟᱱᱟ᱾ ᱛᱟᱵᱚᱱᱟ ᱦᱮᱸ ᱵᱟᱝ ᱚᱱᱟ ᱫᱚ ᱟᱵᱚᱣᱟᱜ ᱢᱟᱱᱮ ᱢᱟᱱᱮ ᱪᱮᱫ ᱠᱚ ᱞᱟᱭᱟ ᱵᱤᱨ ᱵᱟᱱᱴᱟ ᱠᱚ ᱢᱟᱭᱟᱝ ᱠᱚ ᱞᱤᱝᱜᱤ ᱞᱮᱫᱟ ᱦᱮᱸ ᱵᱟᱝ?
ᱦᱩᱸ
ᱥᱮ ᱟᱵᱚ ᱦᱚᱸᱜ ᱟᱹᱭᱫᱟᱹᱨ ᱦᱚᱸ ᱟᱵᱚᱣᱟᱜ ᱟᱹᱭᱫᱟᱹᱨ ᱠᱚ ᱤᱝᱨᱮᱡᱽ ᱠᱚᱴᱷᱮᱱ ᱠᱚ ᱨᱮᱡ ᱦᱟᱛᱟᱣ ᱞᱮᱫᱟ᱾ ᱟᱫᱚ ᱚᱱᱟ ᱨᱮᱱᱟᱜ ᱟᱵᱚ ᱡᱩᱫᱤ ᱪᱮᱫ ᱠᱚ ᱞᱟᱹᱭᱟ ᱵᱤᱪᱟᱹᱨ ᱥᱮ
ᱵᱤᱪᱟᱹᱨ ᱵᱟᱝ ᱨᱮᱦᱚᱸ ᱡᱟᱛᱮ ᱚᱱᱟ ᱫᱤᱱ ᱨᱮ ᱟᱵᱚᱨᱮᱱ ᱵᱤᱨ ᱵᱟᱱᱴᱟ ᱠᱚ ᱠᱚ ᱢᱟᱭᱟᱢ ᱠᱚ ᱥᱮ ᱵᱚᱸᱜᱟ ᱛᱟᱞᱟ ᱞᱮᱱᱟ ᱠᱚ ᱚᱱᱟ ᱫᱤᱱ ᱨᱮ ᱡᱩᱫᱤ ᱟᱵᱚ ᱡᱩᱫᱤ ᱨᱟᱹᱥᱠᱟᱹ ᱭᱟᱵᱚᱱ ᱚᱱᱟ ᱫᱚ ᱩᱪᱤᱛ ᱵᱟᱝ ᱠᱟᱱᱟ ᱥᱮ ᱤᱱᱟᱹ ᱫᱤᱱ ᱨᱮ ᱞᱟᱹᱲ ᱦᱟᱹᱭ ᱞᱮᱫ ᱛᱮ
ᱦᱚᱸ
ᱟᱵᱚ ᱠᱷᱟᱹᱛᱤᱨ ᱛᱤᱱᱟᱹᱜ ᱢᱟᱭᱟᱢ ᱠᱚ ᱞᱤᱜᱤ ᱞᱮᱫᱟ᱾ ᱠᱤᱱᱛᱩ ᱱᱮᱛᱟᱨ ᱫᱚ ᱚᱱᱠᱟ ᱫᱚ ᱵᱟᱝ ᱧᱮᱞᱚᱜᱼᱟ ᱛᱚ ᱡᱟᱦᱟᱸᱭ ᱜᱟᱛᱮ ᱠᱚ ᱜᱮ ᱧᱮᱞ ᱠᱚᱢ ᱥᱮ ᱡᱩᱫᱤ ᱩᱱᱤ ᱫᱩᱠ ᱵᱮᱲᱟᱨᱮ ᱧᱮᱞᱮ ᱠᱟᱱᱟᱭ ᱥᱮ ᱫᱟᱞᱮ ᱠᱟᱱᱟ ᱠᱚ ᱥᱟᱱᱛᱟᱲ ᱵᱚᱭᱦᱟ ᱟᱫᱚ ᱩᱱᱤ ᱦᱮᱞᱯ ᱞᱟᱹᱜᱤᱫ ᱛᱮ ᱚᱠᱚᱭ ᱦᱚᱸ ᱵᱟᱠᱚ ᱪᱟᱞᱟᱜᱼᱟ ᱯᱟᱪᱮᱫ ᱞᱟᱹᱭᱫᱟ ᱤᱧ ᱦᱚᱸᱠᱚ ᱫᱟᱞᱤᱧᱟ ᱦᱮᱸ ᱵᱟᱝ?
ᱦᱳᱭ ᱦᱳᱭ᱾
ᱩᱸ ᱫᱤᱠᱩ ᱠᱚᱠᱚ ᱫᱟᱞᱮᱫ ᱠᱚᱣᱟ ᱡᱩᱫᱤ ᱟᱵᱚᱨᱤᱱ ᱥᱟᱱᱛᱟᱲ ᱵᱚᱭᱦᱟ ᱠᱚ ᱚᱸᱰᱮ ᱫᱚ ᱟᱵᱚ ᱥᱟᱱᱛᱟᱲ ᱵᱚᱭᱦᱟ ᱦᱩᱭ ᱠᱟᱛᱮ ᱫᱚ ᱟᱢ ᱪᱷᱟᱲᱟ ᱫᱚᱨᱠᱟᱨ ᱥᱮ?
ᱥᱩᱨᱩᱜ ᱜᱮ ᱞᱟᱜᱟᱜᱼᱟ ᱱᱟᱸᱦᱟᱜ ᱚᱱᱟ ᱠᱚ ᱫᱚ᱾
ᱥᱩᱨᱩᱜ ᱜᱮ ᱞᱟᱜᱟᱜᱼᱟ ᱦᱮᱸ, ᱟᱫᱚ ᱦᱟᱸᱜ ᱧᱮᱞᱚᱜ ᱠᱟᱱᱟ ᱱᱚᱝᱠᱟ ᱵᱟᱝᱠᱚ ᱥᱩᱨᱩᱜ ᱠᱟᱱᱟ, ᱟᱫᱚ ᱚᱱᱟ ᱠᱷᱟᱹᱛᱤᱨ ᱛᱮᱜᱮ ᱛᱚ ᱢᱟᱱᱮ ᱟᱵᱚ ᱩᱱᱤ ᱵᱚᱛᱚᱨ ᱢᱤᱫᱴᱟᱝ ᱵᱚᱛᱚᱨ ᱡᱟ ᱤᱧ ᱦᱚᱸᱠᱚ ᱫᱟᱞᱤᱧᱟ ᱡᱩᱫᱤ,
ᱦᱟᱸ᱾
ᱦᱩᱸ ᱟᱫᱚ ᱤᱧᱫᱩᱧ ᱞᱟᱹᱭᱟ ᱡᱮ ᱪᱷᱟᱲᱟ ᱫᱚ ᱪᱷᱟᱲᱟᱭᱮᱢ ᱜᱟᱛᱮ ᱞᱟᱹᱜᱤᱫ ᱛᱮ ᱫᱟᱞ ᱫᱚ ᱡᱚᱢ ᱡᱩᱫᱤ ᱪᱮᱫᱞᱮᱠᱟ ᱯᱚᱪᱤᱥᱮᱱ ᱩᱱᱫᱚ ᱢᱟᱱᱮ ᱡᱩᱫᱤ ᱟᱢ ᱵᱟᱹᱲᱤᱡ ᱮᱢ ᱠᱟᱹᱢᱤ ᱠᱟᱫᱟ ᱫᱟᱞ ᱫᱚᱠᱚ ᱫᱟᱞ ᱢᱮᱜᱮᱭᱟ, ᱟᱫᱚ ᱚᱱᱟ ᱴᱷᱤᱠ ᱴᱷᱤᱠ ᱦᱩᱭᱩᱜ ᱟ ᱛᱚ ᱦᱮᱸ ᱵᱟᱝ ᱡᱩᱫᱤ ᱚᱝᱠᱟ ᱜᱮ ᱛᱟᱦᱮᱸᱱᱟ ᱟᱨᱠᱤ ᱚᱱᱮ ᱢᱟᱱᱮ ᱥᱚᱢᱟᱫᱷᱟᱱ ᱦᱩᱭᱩᱜ ᱟᱛᱚ ᱦᱮᱸᱥᱮ ᱵᱟᱝ?
ᱦᱮᱸ ᱡᱮ ᱵᱟᱝ ᱵᱷᱩᱞ ᱠᱟᱜᱟᱭ
ᱦᱩᱸ ᱵᱷᱩᱞ ᱟᱫᱟᱭ ᱵᱟᱹᱲᱤᱡ ᱠᱟᱫᱟᱭ ᱟᱫᱚ ᱤᱠᱟᱹ ᱠᱟᱭ ᱯᱮ ᱱᱚᱝᱠᱟ ᱫᱚ ᱵᱟᱭ ᱵᱷᱩᱞᱟ ᱦᱳᱭ᱾
ᱦᱳᱭ ᱦᱳᱭ᱾
ᱦᱳᱭ ᱟᱨ ᱢᱟᱹᱱᱢᱤ ᱛᱟᱞᱟᱨᱮ ᱵᱷᱩᱞ ᱵᱟᱝ ᱵᱷᱩᱞ ᱫᱚ ᱦᱩᱭᱩᱜ ᱜᱤᱭᱟ᱾ ᱟᱨ ᱵᱷᱩᱞ ᱛᱤᱥ ᱨᱮᱦᱚᱸ ᱵᱟᱢ ᱵᱷᱩᱞ ᱞᱮᱠᱷᱟᱱ ᱦᱳᱭ
ᱥᱟᱱᱟᱢ ᱦᱚᱲ ᱨᱮᱜᱮ ᱵᱷᱩᱞ ᱫᱚ ᱛᱟᱦᱮᱸᱱ ᱜᱮᱭᱟ ᱱᱟᱦᱟᱸᱜ᱾
ᱦᱳᱭ ᱦᱳᱭ ᱦᱳᱭ, ᱟᱨ ᱵᱷᱩᱞ ᱵᱟᱢ ᱵᱷᱩᱞ ᱞᱮᱠᱷᱟᱱ ᱱᱚᱣᱟ ᱨᱮᱱᱟᱜ ᱢᱟᱱᱮ ᱥᱤᱞᱩᱭᱚᱥᱚᱱ ᱥᱮ ᱪᱮᱫ ᱱᱚᱣᱟ ᱵᱟᱢ ᱵᱩᱡᱷᱟᱹᱣ ᱫᱟᱲᱮᱭᱟᱜᱼᱟ ᱤᱧ ᱱᱚᱣᱟ ᱠᱟᱹᱢᱤ ᱱᱚᱣᱟ ᱠᱟᱹᱢᱤ ᱠᱮᱫ ᱛᱤᱧ ᱵᱷᱩᱞᱤᱧ ᱠᱟᱹᱢᱤ ᱠᱮᱫᱟ᱾
ᱦᱟᱸ᱾
ᱦᱚᱸ᱾
ᱛᱚ ᱜᱚᱝᱠᱮ ᱟᱨ ᱪᱮᱫ ᱠᱚ ᱯᱚᱨᱚᱵᱽ ᱠᱚ ᱦᱩᱭᱩᱜ ᱜᱮᱭᱟ ᱱᱟᱸᱜ ᱟᱯᱮ ᱥᱮᱫ ᱫᱚ?
ᱱᱚᱝᱠᱟ ᱯᱚᱨᱚᱵᱽ ᱠᱚᱫᱚ ᱱᱤᱛᱚᱜ ᱫᱚ ᱦᱟᱸᱜ ᱵᱟᱹᱪᱩᱜᱼᱟ ᱚᱱᱠᱟ ᱫᱚᱻ ᱱᱤᱛᱳᱜ ᱫᱚ ᱦᱟᱸᱜ ᱪᱟᱵᱟ ᱦᱮᱡ ᱱᱟ ᱦᱟᱸᱜ ᱯᱚᱨᱚᱵᱽ ᱫᱚ ᱦᱩᱭᱩᱜ ᱠᱟᱱ ᱛᱟᱦᱮᱸᱱᱟ ᱚᱝᱠᱟ ᱯᱟᱛᱟ ᱠᱚᱜᱮ ᱫᱚᱢᱮ ᱦᱟᱸᱜ ᱦᱩᱭᱩᱜᱼᱟ ᱮᱢᱚᱱ ᱮᱦᱚᱵ ᱞᱮᱱᱠᱷᱟᱱ ᱫᱚᱢᱮ ᱯᱟᱛᱟ ᱦᱩᱭᱩᱜᱼᱟ, ᱟᱞᱮ ᱥᱮᱫ ᱢᱟ
ᱟᱪᱪᱷᱟ ᱪᱷᱟ ᱪᱷᱟ᱾
ᱟᱨ ᱯᱟᱛᱟ ᱠᱚ ᱱᱚᱝᱠᱟ ᱪᱟᱵᱟ ᱵᱟᱲᱟ ᱞᱮᱱᱠᱷᱟᱱ ᱫᱚ ᱦᱟᱸᱜ ᱵᱟᱝ ᱦᱩᱭᱩᱜᱼᱟ ᱚᱝᱠᱟ ᱫᱚ᱾
ᱦᱟᱸ ᱦᱟᱸ᱾
ᱦᱩᱸ᱾
ᱟᱞᱮᱥᱮᱫ ᱦᱚᱸ ᱜᱚᱝᱠᱮ ᱯᱟᱛᱟ ᱠᱚᱫᱚ ᱦᱩᱭ ᱵᱟᱲᱟᱣ ᱠᱟ ᱦᱩᱭ ᱵᱟᱲᱟᱜ ᱜᱮᱭᱟ ᱱᱟᱸᱜ᱾
ᱟᱪᱪᱷᱟ ᱪᱷᱟ ᱪᱷᱟ᱾ ᱜᱚᱝᱠᱮ ᱟᱯᱮ ᱚᱱᱟ ᱥᱮᱫ ᱨᱮ ᱯᱚᱨᱚᱵᱽ ᱠᱚ ᱦᱩᱭᱱᱟ ᱪᱮᱫ ᱞᱮᱠᱟ? ᱟᱸᱡᱚᱢ ᱵᱟᱲᱟ ᱦᱩᱭᱩᱜ ᱠᱟᱱ ᱛᱟᱦᱮᱸ ᱫᱚ ᱠᱤᱪᱷᱩ ᱫᱤᱱ ᱢᱟᱲᱟᱝ ᱯᱚᱨᱚᱵᱽ ᱦᱩᱭᱱᱟ ᱚᱱᱛᱮ ᱨᱮ? ᱟᱯᱮᱭᱟᱜ ᱦᱟᱴ ᱥᱮᱫ ᱨᱮ, ᱪᱟᱞᱟᱣ ᱚᱯᱮᱭᱟᱜ ᱤᱭᱟᱹ ᱩᱸ ᱠᱚᱞᱯᱚᱱᱟ ᱯᱮ ᱟᱹᱜᱩ ᱞᱮᱫᱮᱭᱟ ᱥᱮ ᱪᱮᱫ ᱞᱮᱠᱟ? ᱜᱚᱝᱠᱮ ᱚᱠᱛᱚ ᱠᱚ ᱤᱭᱟᱹ ᱚᱠᱛᱚ ᱠᱚᱦᱚᱸ ᱪᱟᱵᱟᱭᱮᱱ ᱛᱟᱞᱟᱝᱼᱟ ᱟᱨ ᱠᱚᱞᱫᱟᱹᱧ ᱛᱟᱞᱦᱮ ᱤᱧ ᱦᱮᱸ?
ᱦᱩᱸ ᱦᱩᱸ ᱦᱮ᱾ ᱟᱦ᱾